ᱦᱮᱞᱳ᱾ ᱟᱸᱡᱚᱢ ᱧᱟᱢᱚᱜ ᱠᱟᱱᱟ᱾ ᱦᱮᱸ ᱟᱸᱡᱚᱢ ᱧᱟᱢ ᱫᱟᱞᱤᱧ᱾ ᱟᱹᱞᱤᱧᱟᱜ ᱨᱟᱲ? ᱟᱹᱞᱤᱧᱟᱜ ᱨᱚᱲ ᱟᱪᱪᱷᱟ ᱦᱮᱸ ᱛᱚ
ᱟᱪᱪᱷᱟ᱾ ᱡᱚᱦᱟᱨ ᱜᱮ ᱡᱚᱦᱟᱨ ᱜᱮ᱾
ᱪᱮᱫ ᱪᱮᱫ ᱵᱤᱱ ᱪᱤᱠᱟᱹ ᱵᱟᱲᱟᱭᱮᱫᱟ?
ᱪᱤᱠᱟᱹ ᱦᱚᱸ ᱵᱟᱝ ᱦᱚᱸᱜ-ᱚᱭ ᱫᱩᱲᱩᱵ ᱵᱟᱲᱟ ᱦᱩᱭ ᱟᱠᱟᱱ ᱜᱮᱭᱟ ᱱᱤᱛᱚᱜ ᱫᱚ᱾
ᱟᱪᱪᱷᱟ᱾
ᱦᱳᱭ ᱦᱩᱸ᱾ ᱢᱚᱡᱽ ᱵᱟᱲᱟ ᱜᱮᱛᱚ, ᱢᱚᱡᱽ ᱵᱟᱲᱟ ᱜᱮᱛᱚ ᱞᱟᱹᱭ ᱫᱟᱞᱤᱧ ᱚᱲᱟᱜ ᱠᱚᱨᱮᱜ?
ᱦᱮᱸ ᱱᱤᱛᱚᱜ ᱫᱚ ᱟᱯᱟᱛᱚᱛᱚ ᱫᱚ ᱡᱚᱛᱚ ᱦᱚᱲᱜᱮ ᱢᱚᱡ ᱵᱟᱲᱟ ᱜᱮ ᱢᱮᱱᱟᱜ ᱟᱠᱟᱫ ᱞᱮᱭᱟ ᱟᱨ ᱟᱯᱮ
ᱦᱮᱸ ᱟᱞᱮ ᱦᱚᱸ ᱢᱚᱡᱽ ᱜᱮᱭᱟᱞᱮ
ᱦᱚᱸ
ᱦᱮᱸ ᱦᱚᱸ ᱪᱮᱫ ᱠᱚᱵᱮᱱ ᱪᱤᱠᱟᱹ ᱵᱟᱲᱟᱭᱮᱫᱫᱟ ᱛᱟᱦᱚᱞᱮ
ᱦᱮ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱟᱫᱚ ᱠᱷᱮᱛ ᱥᱮᱫ ᱪᱟᱞᱟᱣ ᱦᱩᱭ ᱞᱮᱱᱟ ᱚᱱᱛᱮ ᱠᱟᱴᱤᱡ ᱠᱷᱮᱛ ᱠᱷᱮᱥ ᱫᱟᱬᱟ ᱵᱟᱲᱟ ᱦᱩᱭ ᱟᱜᱩ ᱦᱩᱭᱱᱟ ᱟᱫᱚ ᱧᱮᱞ ᱵᱟᱲᱟᱦᱩᱭ ᱮᱱᱟ᱾ᱛᱤᱱᱟᱹᱜ ᱴᱟᱜ ᱫᱟᱜ ᱠᱟᱱᱟ ᱥᱮ ᱵᱟᱝ ᱵᱟᱹᱫ ᱥᱮᱫ ᱪᱟᱞᱟᱣ ᱦᱩᱭ ᱞᱮᱱᱟ ᱟᱹᱨᱠᱤ᱾
ᱟᱪᱪᱷᱟ, ᱟᱪᱪᱷᱟ, ᱟᱪᱪᱷᱟ᱾
ᱟᱹᱵᱤᱱ ᱫᱚ?
ᱟᱹᱞᱤᱧ ᱦᱚᱸ ᱡᱩᱲᱩᱵ ᱵᱟᱲᱟ ᱟᱠᱟᱱ ᱜᱮᱭᱟᱞᱤᱧ ᱱᱤᱛᱚᱜ ᱫᱚ᱾ ᱚᱱᱠᱟᱱ ᱫᱚ ᱠᱟᱹᱢᱤ ᱠᱚᱫᱚ ᱵᱟᱹᱱᱩᱜᱼᱟ ᱱᱤᱭᱟᱹ ᱜᱷᱟᱹᱲᱤᱡ ᱫᱚ᱾
ᱟᱪᱪᱷᱟ᱾ ᱟᱪᱪᱷᱟ ᱛᱟᱞᱮ ᱥᱩᱨ ᱫᱤᱱ ᱜᱮ ᱵᱩᱨᱩ ᱵᱚᱸᱜᱟ ᱦᱚᱸ ᱯᱟᱨᱚᱢ ᱮᱱᱟ᱾ ᱛᱟᱦᱚᱞᱮ ᱵᱩᱨᱩ ᱵᱚᱸᱜᱟ ᱵᱤᱱ ᱪᱟᱞᱟᱣ ᱞᱮᱱᱟ ᱥᱮ ᱛᱟᱦᱚᱞᱮ?
ᱦᱮᱸ ᱪᱟᱞᱟᱣ ᱞᱮᱱᱟ, ᱪᱟᱞᱟᱣ ᱞᱮᱱ ᱜᱮᱭᱟᱞᱤᱧ᱾
ᱪᱟᱞᱟᱣ ᱞᱮᱱᱟ ᱵᱤᱱ, ᱪᱮᱫ ᱟᱹᱞᱤᱧ ᱵᱮ? ᱟᱪᱪᱷᱟ᱾ ᱟᱹᱞᱤᱧ ᱫᱚ ᱵᱟᱹᱞᱤᱧ ᱪᱟᱞᱟᱣ ᱫᱟᱲᱮᱭᱟᱜ, ᱵᱷᱟᱹᱞᱤᱧ ᱪᱟᱞᱟᱣ ᱞᱮᱱᱟ ᱱᱤᱭᱟᱹ ᱫᱷᱟᱹᱣ ᱫᱚ᱾
ᱟᱪᱪᱷᱟ᱾
ᱪᱮᱫ ᱞᱮᱠᱟ? ᱪᱮᱫ ᱞᱮᱠᱟ ᱦᱚᱲ ᱠᱚ ᱡᱟᱣᱨᱟ ᱞᱮᱱᱟ ᱛᱟᱦᱚᱞᱮ?
ᱟᱹᱰᱤ ᱡᱟᱹᱥᱛᱤ ᱦᱚᱲ ᱟᱹᱰᱤ ᱠᱚᱭ ᱟᱫᱚᱜ ᱟᱵᱤᱱ ᱩᱱᱟᱹᱜ ᱦᱚᱲ᱾ ᱟᱨ ᱤᱭᱟᱹ ᱚᱱᱟ ᱦᱮ ᱤᱢᱚᱱᱤ ᱵᱷᱟᱹᱲᱟ ᱵᱷᱟᱲᱟ ᱜᱟᱹᱰᱤᱛᱮ ᱵᱷᱟᱲᱟ ᱫᱚ ᱦᱩᱭ ᱞᱮᱱᱟ᱾
ᱟᱪᱪᱷᱟ, ᱟᱪᱪᱷᱟ᱾
ᱟᱹᱰᱤ ᱫᱤᱱ ᱞᱟᱦᱟ ᱨᱮᱞᱤᱧ ᱪᱟᱞᱟᱣ ᱞᱮᱱᱟ᱾ ᱡᱚᱠᱷᱚᱱ ᱛᱷᱨᱤ ᱯᱷᱳᱨ ᱨᱮᱞᱤᱧ ᱯᱟᱲᱦᱟᱜ, ᱛᱚᱠᱷᱚᱱ ᱫᱚ ᱩᱱᱤ ᱜᱮ ᱛᱟᱦᱮᱸ ᱠᱟᱱᱟ᱾ ᱱᱤᱛᱚᱜ ᱢᱟᱛᱚ ᱧᱮᱞᱚᱜ ᱠᱟᱱᱟ, ᱥᱤᱹᱲᱤ ᱠᱚᱠᱚ ᱡᱩᱛ ᱠᱟᱣᱫᱟ᱾ ᱨᱟᱠᱟᱵ ᱨᱮᱱᱟᱜ ᱥᱩᱵᱤᱫᱟ ᱦᱚᱸ ᱢᱚᱡᱽ ᱜᱮ ᱦᱩᱭ ᱟᱠᱟᱱᱟ, ᱞᱟᱦᱟ ᱛᱮᱫ ᱫᱷᱤᱨᱤ ᱨᱮᱱᱟᱜ ᱧᱩᱨᱩ-ᱢᱩᱨᱩ ᱵᱚᱛᱚᱨ ᱛᱟᱦᱮᱸ ᱠᱟᱱᱟ᱾ ᱱᱤᱛᱚᱜ ᱫᱚ ᱟᱫᱚ ᱚᱱᱟ ᱵᱚᱛᱚᱨ ᱫᱚ ᱵᱟᱹᱱᱩᱜᱼᱟ᱾
ᱵᱟᱹᱱᱩᱜ ᱟᱫᱟ ᱟᱨ ᱟᱨ ᱢᱤᱫᱴᱟᱝ ᱥᱩᱵᱤᱫᱟ ᱞᱟᱹᱭ ᱠᱟᱱᱟ, ᱡᱟᱦᱟᱸ ᱠᱟᱹᱴᱤᱡ ᱵᱚᱭᱮᱥ, ᱵᱚᱭᱮᱥ ᱦᱚᱲ ᱦᱚᱸᱭ ᱡᱤᱛᱟᱹᱣ- ᱡᱤᱛᱟᱹᱣ ᱫᱩᱡ ᱫᱟᱲᱮᱭᱟᱜᱼᱟ᱾
ᱦᱮᱸ ᱦᱮᱸ ᱦᱮᱸ, ᱫᱮᱡᱽ ᱫᱟᱲᱮᱭᱟᱜ᱾
ᱦᱮᱸ ᱫᱮᱡ ᱞᱮᱱᱟ ᱵᱤᱱ ᱥᱮ ᱵᱟᱝ ᱱᱤᱭᱟ ᱵᱟᱨ ᱫᱚ?
ᱦᱮᱸ ᱫᱮᱡ ᱞᱮᱱ ᱜᱮᱭᱟᱞᱤᱧ, ᱱᱤᱭᱟ ᱵᱟᱨ ᱫᱚ, ᱚᱱᱟ ᱛᱮᱜᱮ ᱪᱟᱞᱟᱣ
ᱵᱩᱨᱩ ᱵᱚᱸᱜᱟ ᱡᱮᱞ ᱪᱟᱞᱟᱜᱼᱟ, ᱡᱮ ᱵᱩᱨᱩ ᱵᱟᱢ ᱫᱮᱡᱚᱜ, ᱛᱟᱦᱚᱞᱮ ᱪᱟᱞᱟᱣ ᱠᱟᱛᱮ ᱜᱮ
ᱦᱳᱭ ᱪᱮᱫ ᱦᱩᱭᱩᱜᱼᱟ᱾
ᱟᱹᱞᱤᱧ ᱦᱚᱸ ᱟᱹᱞᱤᱧ ᱦᱚᱸ ᱠᱟᱹᱴᱤᱡ ᱨᱮ ᱞᱤᱧ ᱪᱟᱞᱟᱣ ᱞᱮᱱᱟ᱾ ᱞᱟᱦᱟ ᱵᱟᱨ ᱢᱤᱫ ᱞᱤᱧ ᱪᱟᱞᱟᱣᱱᱟ᱾ ᱠᱟᱹᱴᱤᱡ ᱨᱮ ᱪᱤᱱ ᱞᱮᱭᱟ᱾ ᱟᱞᱮ ᱢᱟᱱᱮ ᱠᱟᱹᱴᱤᱡ ᱧᱚᱜ ᱜᱮᱞᱮ ᱛᱟᱦᱮᱸ ᱠᱟᱱᱟ᱾ ᱟᱫ ᱜᱤᱫᱽᱨᱟᱹ ᱟᱞᱮ ᱫᱚ ᱠᱤᱪᱷᱩ ᱜᱤᱫᱽᱨᱟᱹ ᱨᱮ ᱟᱨ ᱟᱞᱮ ᱫᱚ ᱜᱤᱫᱽᱨᱟᱹ ᱠᱷᱮᱞᱮᱫ ᱞᱮᱠᱟ, ᱫᱚᱱ ᱫᱚᱱ ᱛᱮᱜᱮᱞᱮ ᱨᱟᱠᱟᱵ ᱮᱱᱟ᱾
ᱮ ᱵᱟᱪᱷᱟ ᱟᱪᱪᱷᱟ ᱟᱪᱪᱷᱟ, ᱟᱹᱞᱤᱧ ᱫᱚ ᱢᱟᱛᱚ ᱦᱩᱰᱤᱧ ᱨᱮᱫᱚ ᱵᱟᱝ ᱠᱚ ᱨᱟᱠᱟᱯ ᱦᱚᱪᱚ ᱟᱠᱟᱫ ᱞᱤᱧ ᱛᱟᱦᱮᱸᱫ᱾ ᱟᱨ ᱫᱷᱤᱨᱤ ᱠᱚ ᱫᱚᱢᱮ ᱧᱮᱞᱚᱜ ᱛᱟᱦᱮᱸᱫ, ᱢᱟᱱᱮ ᱵᱚᱛᱚᱨ ᱵᱚᱛᱚᱨ ᱜᱮ ᱵᱩᱡᱷᱟᱹᱣ ᱠᱟᱱ ᱛᱟᱦᱮᱸᱫ᱾
ᱦᱮ ᱛᱚ
ᱛᱟᱞᱦᱮ ᱫᱮᱡ ᱦᱮᱡ ᱠᱟᱱᱟ᱾
ᱟᱪᱪᱷᱟ᱾ ᱛᱤᱱᱟᱹᱜ ᱡᱷᱮᱞᱟ ᱟᱯᱮᱴᱷᱮᱱ ᱠᱷᱚᱱ ᱛᱟᱦᱚᱞᱮ?
ᱡᱷᱟᱹᱞ ᱜᱮᱭᱟ, ᱟᱹᱰᱤ ᱥᱟᱺᱜᱤᱧ ᱜᱮᱭᱟ, ᱥᱟᱺᱜᱤᱧ ᱫᱚ᱾
ᱟᱪᱪᱷᱟ᱾
ᱩᱻᱟᱯᱮ ᱴᱷᱮᱱ ᱠᱷᱚᱱᱟᱜ ᱫᱚ?
ᱟᱞᱮ ᱴᱷᱮᱱ ᱠᱷᱚᱱ ᱦᱚᱸ ᱡᱷᱟᱹᱞ ᱜᱮᱭᱟ᱾ ᱡᱷᱮᱞ ᱜᱮᱭᱟ ᱢᱳᱴᱟ-ᱢᱩᱴᱤ ᱯᱧᱪᱟᱥ ᱯᱚᱪᱟᱥ ᱴᱠᱟ ᱠᱤᱞᱳᱢᱤᱴᱟᱨ ᱜᱟᱱ ᱯᱚᱧᱪᱟᱥ ᱥᱟᱴ ᱜᱟᱱ ᱦᱚᱭᱳᱜ ᱟ᱾
ᱟᱪᱪᱷᱟ ᱟᱪᱪᱷᱟᱷᱟ ᱦᱳᱭ ᱟᱞᱮ ᱫᱚ ᱢᱚᱱᱮ ᱚᱱᱟ ᱠᱷᱚᱱ ᱦᱚᱸ ᱪᱷᱟᱰᱟᱣ ᱦᱩᱭᱩᱜ ᱛᱟᱞᱮᱭᱟ᱾
ᱦᱮᱸ ᱦᱮᱸ ᱟᱪᱪᱷᱟ᱾
ᱟᱪᱪᱷᱟ ᱛᱟᱦᱚᱞᱮ ᱮᱱᱮᱡ ᱞᱮᱭᱟᱯᱮ ᱥᱮ ᱵᱟᱝ ᱛᱟᱦᱚᱞᱮ?
ᱵᱟᱝ ᱵᱟᱝ ᱵᱟᱝ ᱵᱟᱝ ᱮᱱᱮᱡ ᱮᱱᱮᱡ ᱠᱚᱫᱚ ᱵᱟᱝ ᱦᱩᱭ ᱠᱟᱱᱟᱱ ᱜᱮᱭᱟ᱾
ᱵᱟᱯᱮ ᱮᱱᱮᱡ ᱠᱟᱫᱟ?
ᱵᱟᱝ ᱜᱮ᱾
ᱟᱪᱪᱷᱟ᱾
ᱟᱯᱮ ᱫᱚ᱾
ᱟᱞᱮ ᱟᱞᱮ ᱩᱱ ᱫᱚ ᱠᱟᱹᱴᱤᱡ ᱠᱟᱴᱤᱨ ᱪᱟᱞᱟᱣ ᱦᱩᱭ ᱞᱮᱱᱟ ᱛᱚ ᱞᱟᱦᱟᱵᱟᱨ ᱫᱚ ᱟᱫᱚ ᱫᱟᱜ ᱠᱮᱫᱟ ᱫᱚᱢᱮ ᱟᱫᱚ ᱚᱱᱛᱮ ᱮᱱᱮᱡ ᱥᱮᱫ ᱵᱟᱝ ᱪᱟᱞᱟᱣ ᱦᱩᱭᱱᱟ ᱚᱫᱚ ᱢᱚᱴᱚᱨ ᱥᱟᱭᱠᱮᱞ ᱛᱮᱞᱮ ᱪᱟᱞᱞᱟᱣ ᱠᱟᱱ ᱛᱟᱦᱮᱸᱫ ᱧᱩᱛ ᱮᱱᱟᱞᱮ ᱟᱫᱚ ᱪᱟᱲ ᱜᱮᱞᱮᱞᱮ ᱨᱩᱣᱟᱹᱲ ᱱᱟ ᱟᱨᱤ
ᱦᱮᱸ ᱧᱩ ᱧᱩᱫ ᱫᱟᱨ ᱚᱥᱩᱵᱤᱫᱷᱟ ᱥᱮ᱾ ᱥᱟᱺᱜᱤᱧ ᱡᱷᱟᱹᱞ ᱦᱚᱲ ᱫᱚ ᱧᱩᱛ ᱫᱚ ᱠᱟᱹᱴᱤᱡ ᱨᱤᱠᱥ ᱠᱟᱱ ᱜᱮᱭᱟ᱾
ᱦᱮᱸ ᱦᱮᱸ ᱟᱫᱚ ᱤᱱᱠᱟᱹ ᱟᱨᱮ ᱟᱨᱮ ᱟᱹᱨᱤ ᱟᱭᱩᱵᱚᱜ ᱨᱮᱜᱮ ᱚᱸᱰᱮ ᱠᱷᱚᱱ ᱫᱚ ᱞᱮ ᱩᱰᱩᱠ ᱚᱱᱛᱮ ᱫᱚ ᱮᱱᱮᱡ ᱥᱮᱫ ᱫᱚ ᱵᱟᱞᱮ ᱪᱟᱞᱟᱣ ᱞᱮᱱᱟ ᱫᱟᱜ ᱮ ᱛᱟᱦᱮᱸᱫ
ᱚ ᱦᱳᱭ ᱛᱚ᱾ ᱦᱩᱸ
ᱛᱟᱦᱞᱮ ᱟᱯᱮ ᱥᱩᱨ ᱥᱩᱯᱩᱨ ᱯᱮ ᱱᱚᱝᱠᱟ ᱪᱮᱫ ᱠᱚ ᱦᱩᱭᱩᱜ ᱜᱮᱭᱟ ᱪᱮᱫ ᱯᱚᱨᱚᱵᱽ ᱠᱚ ᱦᱩᱭᱩᱜ ᱜᱮᱭᱟ ᱛᱟᱦᱚᱞᱮ᱾
ᱟᱞᱮ ᱴᱷᱮᱱ ᱦᱚᱸ ᱡᱮᱢᱚᱱ ᱠᱟᱰᱟᱟᱢᱟᱜ ᱦᱩᱭᱩᱜ ᱜᱮᱭᱟ ᱵᱷᱟᱵᱽᱱᱤ ᱵᱩᱨᱩ ᱢᱮᱱᱟᱜᱼᱟ᱾ ᱟᱨ ᱛᱟᱨ ᱯᱚᱨ ᱚᱱᱟ ᱠᱚᱜᱮ ᱵᱮᱥᱤ ᱠᱟᱰᱟᱢᱟᱜ ᱜᱮ ᱦᱩᱭᱩᱜ ᱜᱮᱭᱟ ᱢᱟᱱᱮ ᱚᱱᱟᱜᱮ ᱡᱚᱛᱚ ᱦᱚᱲ ᱠᱚ ᱵᱟᱰᱟᱭᱟ ᱠᱟᱰᱟᱢᱟᱜ ᱟᱹᱰᱤ ᱥᱟᱺᱜᱤᱧ ᱥᱟᱤ ᱨᱮᱱ ᱦᱚᱲ᱾ ᱠᱚ ᱦᱤᱡᱩᱜᱼᱟ᱾
ᱚ ᱟᱯᱮ ᱥᱩᱨ ᱨᱮᱜᱮ ᱦᱩᱭᱩᱜᱼᱟ ᱪᱮᱫ?
ᱦᱮᱸ ᱥᱩᱨ ᱨᱮᱜᱮ ᱦᱩᱭᱩᱜᱼᱟ ᱛᱟᱯᱚᱨ ᱡᱟᱦᱟᱸ ᱠᱚ ᱞᱟᱹᱭᱮᱫ ᱢᱮᱨᱚᱢᱟᱜ᱾
ᱚᱱᱟ ᱫᱚ ᱚᱠᱟ ᱚᱠᱟ ᱡᱟᱭᱜᱟ ᱨᱮ ᱦᱩᱭᱩᱜᱼᱟ ᱠᱟᱰᱟ ᱢᱟ ᱫᱚ ᱚᱠᱟᱨᱮ ᱦᱩᱭᱩᱜ
ᱨᱟᱱᱤ ᱵᱟᱸᱫ ᱵᱮᱱ ᱡᱩᱫᱤ ᱵᱮᱱ ᱟᱸᱡᱚᱢ ᱠᱟᱜ ᱠᱷᱟᱱ ᱨᱟᱱᱤᱢᱸᱫᱷ ᱡᱟᱯᱟᱜ ᱨᱮᱜᱮ ᱦᱩᱭᱩᱜ ᱜᱮᱭᱟ᱾
ᱟᱪᱪᱷᱟ᱾
ᱟᱨ ᱟᱪᱪᱷᱟ ᱟᱪᱪᱷᱟ ᱧᱮᱞ ᱵᱟᱲᱟ ᱟᱠᱟᱫᱟ ᱵᱮᱱ ᱛᱟᱦᱚᱞᱮ?
ᱵᱟᱝ ᱪᱞᱟᱣ ᱫᱚ ᱵᱟᱞᱤᱧ ᱪᱲᱟᱜ ᱠᱟᱱᱟ ᱟᱡᱚᱢ ᱠᱟᱫᱟ ᱞᱤᱧ᱾
ᱟᱪᱪᱷᱟ ᱟᱪᱪᱷᱟ ᱠᱤᱱᱛᱩ ᱞᱟᱦᱟ ᱛᱮᱫᱚ ᱠᱟᱰᱟ ᱜᱮᱠᱚ ᱢᱟᱜ ᱮᱫ ᱠᱚ ᱛᱟᱦᱮᱸᱫ᱾ ᱱᱮᱛᱟᱨ ᱫᱚ ᱠᱟᱰᱟ ᱢᱟᱜ ᱠᱚᱫᱚ ᱵᱟᱝ ᱠᱚ ᱢᱟᱜᱮᱫ ᱠᱚᱜᱮᱭᱟ ᱮᱢᱱᱤ ᱯᱩᱡᱟᱹ ᱴᱩᱠᱩ ᱦᱩᱭᱩᱜ ᱠᱟᱱᱟ᱾
ᱟᱪᱪᱷᱟ,
ᱟᱹᱰᱤ ᱦᱚᱲ ᱟᱹᱰᱤ ᱨᱚᱠᱚᱢ ᱢᱟᱱᱚᱛ ᱠᱟᱜ ᱛᱟᱦᱮᱸᱫ ᱠᱚ ᱚᱱᱟ ᱦᱚᱸ ᱥᱚᱯᱷᱚᱞᱚᱜ ᱠᱟᱱ ᱛᱟᱦᱮᱸᱫ᱾ ᱠᱚ ᱦᱟᱞᱟ ᱦᱚᱴᱚ ᱠᱟᱜ ᱠᱟᱱ ᱛᱟᱦᱮᱸᱫ ᱠᱚ᱾
ᱦᱮᱸ ᱟᱨ ᱞᱟᱦᱟ ᱞᱟᱦᱟ ᱛᱮᱠᱚ ᱞᱟᱹᱭᱮᱫ ᱛᱟᱦᱮᱸᱫ, ᱢᱤᱫᱴᱮᱱ ᱦᱚᱲ ᱜᱮ ᱦᱤᱡᱩᱜ ᱠᱟᱱ ᱛᱟᱦᱮᱸᱜ ᱮ᱾
ᱢᱤᱫᱴᱮᱱ ᱦᱚᱲ ᱜᱮ ᱦᱤᱡᱩᱜ ᱠᱟᱱ ᱛᱟᱸᱦᱮᱜ-ᱮ᱾
ᱦᱮᱸ ᱞᱟᱦᱟ ᱧᱤᱫᱟᱹ ᱨᱮᱜᱮ ᱦᱤᱡᱩᱜ ᱛᱟᱦᱮᱸᱜ-ᱮ ᱩᱱᱤ ᱦᱚᱲ ᱫᱚ᱾
ᱦᱩᱸ
ᱠᱤᱱᱛᱩ ᱟᱫᱚ ᱪᱮᱫ ᱪᱚ ᱢᱮᱫᱴᱮᱱ ᱯᱨᱚᱵᱞᱮᱢ ᱠᱷᱟᱹᱛᱤᱨ ᱛᱮ ᱢᱟᱱᱮ ᱟᱹᱰᱤ ᱥᱮᱫᱟᱭ ᱨᱮᱱᱟᱜ ᱜᱚᱞᱯᱚ ᱞᱤᱧ ᱞᱟᱹᱭ ᱟᱵᱮᱱ ᱠᱟᱱᱟ ᱱᱚᱣᱟ ᱫᱚ᱾ ᱟᱫᱚ ᱚᱱᱟ ᱯᱚᱨ ᱠᱷᱚᱱ ᱫᱚ ᱟᱫᱚ ᱵᱟᱭ ᱦᱤᱡᱩᱜᱼᱟ ᱟᱫᱚ ᱠᱟᱰᱟ ᱢᱟᱜ ᱠᱚ ᱛᱷᱩᱨᱟᱹᱣ ᱥᱩᱨᱩ ᱠᱤᱫᱟ᱾ ᱟᱸ ᱠᱟᱰᱟ ᱢᱟᱜ ᱦᱚᱸ ᱠᱚ ᱵᱚᱱᱫᱚ ᱠᱮᱫ ᱠᱷᱟᱱ ᱫᱚ ᱟᱫᱚ ᱦᱚᱸᱜᱼᱚᱭ ᱢᱮᱨᱚᱢ ᱠᱚᱜᱮ ᱠᱚ
ᱟᱪᱪᱷᱟ᱾ ᱟᱨ ᱛᱟᱹᱭ ᱨᱮᱦᱚᱸ ᱚᱱᱟ ᱫᱚ ᱚᱠᱟ ᱚᱠᱟ ᱥᱩᱢᱚᱭ ᱦᱩᱭᱩᱜ ᱛᱮ ᱚᱱᱟ ᱠᱟᱰᱟ ᱢᱟᱜ ᱫᱚ?
ᱚᱱᱟ ᱫᱚ ᱦᱩᱭᱩᱜᱼᱟ ᱢᱟᱜ ᱵᱚᱝᱜᱟ ᱦᱩᱭᱩᱜ ᱜᱮᱭᱟ᱾
ᱢᱟᱜ ᱵᱚᱝᱜᱟ,
ᱦᱮᱸ ᱾ ᱯᱩᱥ ᱯᱩᱥ ᱵᱚᱸᱜᱟ ᱯᱩᱥ ᱢᱚᱠᱚᱨ ᱯᱚᱨ ᱯᱚᱨ ᱜᱮ ᱦᱳᱭᱳᱜᱼᱟ ᱚᱱᱟ ᱫᱚ᱾
ᱫᱤᱠᱤᱱ ᱛᱟᱦᱚᱞᱮ ᱡᱚᱠᱷᱚᱱ ᱵᱤᱱ ᱞᱟᱹᱭ ᱠᱮᱫᱟ ᱛᱟᱦᱚᱞᱮ ᱪᱟᱞᱟᱜ ᱦᱳᱭᱳᱜᱼᱟ ᱢᱤᱫ ᱫᱷᱟᱣ ᱧᱮᱞ ᱟᱹᱜᱩᱭ ᱦᱩᱭᱩᱜᱼᱟ ᱠᱟᱰᱟ ᱢᱟᱜ᱾
ᱠᱟᱰᱟ ᱢᱟᱜ ᱧᱮᱞ ᱟᱹᱜᱩᱭ ᱵᱮᱱ, ᱟᱨ ᱞᱮᱭᱟ ᱠᱚ ᱡᱟᱦᱟᱸᱭᱟᱜ ᱫᱚᱢᱮ ᱠᱟᱴᱟ ᱠᱚ ᱯᱟᱲᱟᱜᱚᱜ ᱛᱟᱠᱚᱣᱟ ᱥᱮ
ᱦᱮᱸ ᱦᱮᱸ ᱦᱮᱸ ᱦᱮᱸ ᱦᱮᱸ ᱟᱞ-ᱟᱹᱞᱤᱧ ᱦᱚᱸ ᱱᱟ ᱚᱱᱟ ᱱᱚᱣᱟ ᱠᱟᱛᱷᱟ ᱫᱚᱞᱤᱧ ᱟᱸᱡᱚᱢ ᱠᱟᱫᱟ, ᱡᱮ ᱚᱱᱟ ᱢᱟᱭᱟᱝ ᱢᱟᱭᱟᱝ ᱞᱮᱵᱮᱫ ᱞᱮᱠᱷᱟᱱ ᱵᱟᱝᱢᱟ ᱴᱷᱤᱠᱚᱜᱼᱟ ᱢᱮᱱᱛᱮ ᱥᱮ ᱪᱮᱫ?
ᱴᱷᱤᱠᱚᱜᱼᱟ ᱦᱮᱸ ᱦᱮᱸ᱾ ᱟᱫᱚ ᱛᱤᱱᱟᱹᱜ ᱴᱟ ᱛᱤᱱᱟᱹᱜ ᱴᱟ ᱥᱟᱹᱨᱤ ᱛᱤᱱᱟᱹᱜ ᱴᱟ ᱮᱲᱮ ᱚᱱᱟᱫᱚ ᱵᱟᱹᱞᱤᱧ ᱞᱮᱭ ᱫᱟᱲᱮᱭᱟᱜ ᱠᱟᱱᱟ᱾ ᱠᱤᱱᱛᱩ ᱠᱚ ᱟᱡᱚᱢ ᱠᱟᱜ ᱠᱚᱣᱟᱞᱤᱧ᱾
ᱟᱨ ᱥᱟᱹᱨᱤᱜᱮ ᱡᱟᱹᱱᱤᱡ ᱠᱷᱟᱱ ᱵᱟᱠᱷᱟᱱ ᱫᱚ ᱪᱮᱫᱟᱜ ᱠᱚ ᱞᱟᱹᱭᱟ?
ᱦᱮᱸ ᱦᱮᱸ ᱦᱮᱸ ᱦᱳᱭᱛᱚ᱾ ᱱᱮᱛᱟᱨ ᱫᱚ ᱚᱱᱟ ᱜᱚᱰᱟ ᱦᱚᱸ ᱵᱟᱝ ᱧᱮᱞᱚᱜᱼᱟ ᱟᱫᱚ ᱩᱱᱟᱹᱜ ᱴᱟ ᱫᱚ᱾ ᱢᱟᱱᱮ ᱩᱱᱟᱹᱜ ᱤᱭᱟᱹ ᱵᱷᱟᱵ ᱫᱚ᱾ ᱞᱟᱦᱟ ᱛᱮᱫᱚ ᱠᱚᱭᱚᱜᱼᱟᱜ ᱠᱷᱟᱱ ᱜᱮ ᱟᱹᱰᱤ ᱢᱟᱨᱟᱝ ᱟᱹᱰᱤ ᱟᱹᱰᱤ ᱢᱟᱱᱮ ᱵᱚᱲᱚ ᱡᱟᱭᱜᱟ ᱢᱤᱞᱮ ᱛᱮᱜᱮ ᱦᱩᱭᱩᱜ ᱠᱟᱱ ᱛᱟᱦᱮᱸᱫ᱾ ᱱᱮᱛᱟᱨ ᱫᱚ ᱫᱟᱨᱮ ᱠᱚᱦᱚᱸ ᱠᱚ ᱢᱟᱜ ᱪᱟᱵᱟ ᱠᱮᱫᱟ᱾
ᱟᱪᱪᱷᱟ, ᱟᱨ ᱚᱱᱮ ᱪᱮᱫ ᱪᱮᱫ ᱵᱩᱨᱩ ᱵᱤᱱ ᱞᱮᱭ ᱠᱮᱫᱟ ᱢᱮᱫᱴᱟᱝ ᱚᱱᱟ ᱦᱚᱸ ᱩᱱ ᱥᱩᱢᱚᱭ ᱜᱮ ᱦᱩᱭᱩᱜᱼᱟ ᱥᱮ ᱚᱱᱟ ᱯᱚᱨᱮ ᱜᱮ?
ᱦᱮᱸ ᱦᱮᱸ ᱚᱱᱟ ᱞᱟᱦᱟ ᱫᱤᱱ ᱜᱮ ᱦᱩᱭᱩᱜᱼᱟ ᱚᱱᱟ ᱛᱟᱨᱯᱚᱨ ᱱᱚᱶᱟ ᱦᱩᱭᱩᱜᱼᱟ᱾
ᱦᱩᱸ ᱟᱨ ᱚ-ᱚᱱᱟ ᱜᱩᱨᱩ ᱫᱚ ᱛᱟᱦᱚᱞᱮ ᱟᱯᱮ ᱟᱯᱮ ᱴᱷᱮᱱ ᱠᱷᱚᱱ ᱫᱚ ᱛᱤᱱᱟᱹᱧ ᱡᱷᱟᱹᱞᱟᱹ?
ᱟᱴ ᱠᱤᱞᱳᱢᱤᱴᱟᱨ ᱜᱟᱱ ᱟᱴ ᱫᱚᱥ ᱠᱤᱞᱳᱢᱤᱴᱟᱨ ᱜᱟᱱ ᱦᱩᱭᱩᱜᱼᱟ᱾
ᱚᱸ,
ᱫᱚᱢᱮ ᱫᱚ ᱵᱟᱝ ᱪᱷᱟᱰᱟᱣᱟ, ᱥᱳᱨ ᱫᱚ ᱥᱳᱨ ᱜᱮᱭᱟ᱾
ᱚᱸᱰᱮ ᱦᱚᱸ ᱪᱮᱫᱠᱟ ᱚᱱᱠᱟ ᱵᱩᱨᱩ ᱵᱚᱸᱜᱟ ᱞᱮᱠᱟᱜᱮ ᱦᱚᱲ ᱠᱚ ᱦᱳᱭᱳᱜᱼᱟ?
ᱦᱮᱸ ᱦᱮᱸ ᱦᱮᱸ ᱦᱮᱸ ᱚᱸᱰᱮ ᱦᱚᱸ ᱵᱩᱨᱩ ᱵᱚᱸᱜᱟ ᱞᱮᱠᱟᱜᱮ ᱦᱚᱲ ᱠᱚ ᱡᱟᱣᱨᱟᱜᱼᱟ᱾ ᱟᱨ ᱚᱸᱰᱮ ᱟ ᱵᱩᱨᱩ ᱵᱚᱸᱜᱟ ᱫᱚ ᱦᱩᱭᱩᱜ ᱠᱟᱱᱟ ᱮᱸᱜ ᱟᱵᱚ ᱦᱚᱲ ᱢᱚ ᱛᱚᱣᱟᱜ ᱥᱮ ᱦᱚᱲ ᱜᱮᱠᱚ ᱪᱟᱞᱟᱜ ᱜᱮᱭᱟ ᱫᱤᱠᱩ ᱫᱚ ᱩᱱᱟᱹᱜ ᱵᱟᱝ᱾ ᱵᱟᱝᱠᱚ ᱪᱟᱞᱟᱜ ᱜᱮᱭᱟ, ᱠᱤᱱᱛᱩ ᱚᱸᱰᱮ ᱫᱚ ᱫᱤᱠᱩ ᱦᱚᱸᱠᱚ ᱪᱟᱞᱟᱜ ᱜᱮᱭᱟ ᱚᱱᱟᱸᱰᱮ ᱫᱚ ᱫᱤᱠᱩ ᱦᱚᱲ ᱡᱚᱛᱚ ᱢᱤᱞᱟᱹ ᱛᱮ ᱜᱮ ᱠᱚ ᱪᱟᱞᱟᱜᱼᱟ᱾ ᱟᱨ ᱯᱩᱡᱟ ᱵᱟᱝ ᱵᱟᱝ ᱟᱹᱞᱤᱧ ᱫᱚ ᱚᱱᱟ ᱯᱩᱡᱟᱹ ᱥᱚᱢᱚᱭ ᱫᱚ ᱵᱟᱹᱞᱤᱧ ᱪᱟᱞᱟᱣ ᱠᱟᱱᱟ᱾ ᱮᱢᱱᱤ ᱮᱢᱱᱤᱨᱤᱞᱤᱧ ᱫᱮᱜ ᱵᱟᱲᱟᱣ ᱟᱠᱟᱱ ᱜᱮᱭᱟ᱾
ᱚᱸ‌᱾
ᱯᱩᱡᱟᱹ ᱥᱚᱢᱚᱭ ᱡᱟᱜ ᱵᱷᱤᱲᱚᱜᱼᱟ ᱚᱨᱫᱮᱠᱴᱟ ᱵᱟᱵᱮᱱ ᱨᱟᱠᱟᱜ ᱫᱟᱲᱮᱭᱟᱜᱼᱟ ᱚᱝᱠᱟ ᱵᱷᱤᱲᱚᱜᱼᱟ᱾ ᱧᱩᱨᱩ ᱢᱩᱨᱦᱩ ᱞᱮᱱ ᱠᱷᱟᱱ
ᱟᱪᱪᱷᱟ᱾
ᱮᱠᱫᱚᱢ ᱟᱹᱰᱤ ᱵᱚᱛᱚᱨ ᱜᱮ ᱵᱩᱡᱷᱟᱹᱜᱼᱟ, ᱟᱫᱚ ᱟᱞᱮ ᱵᱟᱞᱮ ᱫᱮᱡ ᱵᱟᱲᱟᱣ ᱠᱟᱱᱟ᱾
ᱤᱭᱟᱹ ᱯᱟᱴᱟᱵᱤᱱᱫᱚ ᱛᱟᱦᱚᱞᱮ ᱦᱤᱡᱩᱜ ᱠᱟᱱᱟᱵᱤᱱ ᱥᱮ ᱵᱟᱝ ᱛᱟᱦᱞᱮ ᱱᱤᱭᱟᱹ ᱵᱟᱨ ᱫᱚ?
ᱦᱮᱸ ᱟᱹᱞᱤᱧ ᱫᱚ ᱢᱤᱫ ᱫᱷᱟᱣ ᱦᱚᱸ ᱵᱟᱹᱞᱤᱧ ᱪᱟᱞᱟᱣ ᱠᱟᱱᱟ᱾ ᱱᱤᱭᱟᱹ ᱵᱟᱨ ᱫᱚ ᱢᱚᱱᱮᱭᱮᱜ ᱜᱮᱭᱟᱞᱤᱧ ᱪᱟᱞᱟᱜ ᱟᱹᱞᱤᱧ᱾ ᱵᱟᱹᱞᱤᱧ ᱧᱮᱞ ᱠᱟᱜ ᱟ ᱢᱮᱫ ᱫᱷᱟᱣ ᱦᱚᱸ᱾
ᱦᱮᱸ᱾ ᱟᱹᱞᱤᱮ ᱦᱚᱸ ᱞᱟᱦᱟ ᱵᱟᱨ ᱵᱟᱝ ᱪᱟᱞᱟᱣ ᱦᱩᱭ ᱠᱟᱱᱟ᱾ ᱪᱟᱞᱟᱜ ᱪᱟᱞᱟᱣ ᱮᱛᱮ ᱵᱟᱝ ᱪᱟᱞᱟᱣ ᱦᱩᱭ ᱠᱟᱱᱟ ᱪᱮᱫ ᱠᱷᱟᱹᱛᱤᱨ ᱪᱚᱝ ᱡᱮᱱᱚ ᱟᱫᱚ ᱱᱤᱭᱟᱹ ᱵᱟᱨ ᱫᱚ ᱢᱟᱱᱮ ᱞᱟᱹᱭ ᱦᱩᱭᱩᱜ ᱠᱟᱱ ᱛᱚ ᱪᱟᱞᱟᱜ ᱦᱩᱭᱩᱜ-ᱟ᱾
ᱟᱞᱤᱧ ᱦᱚᱸ ᱫᱚᱢᱮᱞᱤᱧ ᱨᱩᱣᱟᱹᱭᱱᱟ ᱟᱨ ᱚᱲᱟᱜ ᱟᱞᱮ ᱚᱲᱟᱜ ᱦᱚᱲ ᱡᱚᱛᱚ ᱜᱮᱠᱚ ᱞᱟᱹᱭᱮᱫ ᱛᱟᱦᱮᱸᱫ ᱪᱟᱞᱟᱜ ᱟᱵᱚᱱ᱾
ᱠᱤᱱᱛᱩ ᱪᱟᱞᱟᱜᱼᱟ᱾ ᱦᱩᱸ ᱦᱩᱸ᱾ ᱚᱱᱟ ᱠᱷᱟᱱ ᱜᱮᱛᱚ ᱡᱟᱞᱟ ᱫᱚ᱾ ᱨᱩᱭᱟᱹ ᱦᱟᱹᱥᱩ ᱠᱷᱟᱱ ᱜᱮᱛᱚ ᱡᱟᱞᱟ ᱫᱚ᱾
ᱨᱩᱭᱟᱹ ᱦᱟᱥᱩ ᱛᱮᱫᱟ ᱪᱟᱞᱟᱜ ᱦᱚᱸ ᱩᱪᱤᱛ ᱵᱟᱝ ᱠᱟᱱᱟ, ᱵᱟᱝ ᱥᱮ?
ᱦᱩᱸ ᱦᱩᱸ᱾
ᱞᱟᱦᱟ ᱛᱚᱵᱮ ᱮᱠᱟᱞ ᱵᱟᱵᱮ ᱮᱸᱜ ᱵᱟᱵᱮᱱ ᱦᱮᱡ ᱵᱟᱲᱟ ᱟᱠᱟᱱᱟ ᱢᱤᱫ ᱫᱷᱟᱣ ᱦᱚᱸ?
ᱵᱟᱝ ᱵᱟᱝ ᱧᱮᱞ ᱜᱮ ᱵᱟᱹᱞᱤᱧ ᱧᱮᱞ ᱠᱟᱫᱟ ᱟᱹᱞᱤᱧ ᱫᱚ᱾
ᱚ᱾
ᱦᱳᱭ᱾
ᱜᱚᱴᱟ ᱜᱚᱴᱟᱡ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚᱠᱚ ᱡᱟᱣᱨᱟᱜ ᱟᱛᱚ᱾
ᱦᱮᱸ ᱡᱟᱣᱨᱟ ᱫᱚᱠᱚ ᱡᱟᱣᱨᱟᱜ ᱜᱮᱭᱟ᱾ ᱟᱹᱰᱤ ᱥᱟᱺᱜᱤᱧ ᱥᱟᱺᱜᱤᱧ ᱨᱮ ᱞᱟᱹᱭᱟᱠ ᱟᱠᱚ ᱥᱮ ᱪᱮᱫ ᱚᱸᱰᱮ ᱫᱚ ᱯᱷᱳᱱ ᱨᱮᱱᱟᱜ ᱴᱟᱣᱟᱨ ᱦᱚᱸ ᱵᱟᱭ ᱧᱟᱢᱚᱜ ᱜᱮᱭᱟ ᱩᱱᱟᱹᱜ ᱴᱟ ᱫᱚ᱾
ᱦᱮᱸ ᱦᱮᱸ ᱦᱮᱸ᱾
ᱩᱱᱟᱹᱜ ᱩᱱᱟᱹᱜ ᱦᱚᱲ ᱢᱟᱱᱮ ᱟᱹᱰᱤ ᱜᱟᱱ ᱦᱚᱲ ᱥᱮ᱾
ᱦᱮᱸ ᱟᱨ ᱞᱟᱹᱭᱠᱚ ᱥᱮᱪᱮᱫ ᱵᱟᱝᱢᱟ ᱥᱟᱱᱛᱟᱲᱟᱜ ᱫᱚ ᱡᱟᱹᱥᱛᱤ ᱡᱟᱦᱟᱸ ᱢᱟᱨᱟᱝ ᱢᱟᱨᱟᱝ ᱪᱮᱤ ᱤᱧ ᱞᱟᱹᱭ ᱢᱟᱱᱮ ᱯᱚᱨᱚᱵᱽ ᱯᱚᱨᱚᱵᱽ ᱴᱟᱺᱰᱤ ᱵᱚᱞᱛᱮ ᱜᱮᱞᱮ ᱚᱸᱰᱮ ᱜᱮ ᱡᱟᱹᱱᱤᱡ ᱯᱟᱴᱟᱵᱤᱸᱫᱟᱹ ᱜᱮ᱾
ᱟᱪᱪᱷᱟ ᱟᱪᱪᱷᱟ ᱟᱹᱰᱤ ᱥᱟᱺᱜᱤᱧ ᱥᱟᱺᱜᱤᱧ ᱨᱮᱱ ᱦᱚᱲ
ᱦᱚᱲ ᱠᱚ ᱦᱤᱡᱩᱜᱼᱟ᱾ ᱦᱮᱸᱦᱮᱸ ᱟᱹᱞᱤᱧ ᱪᱟᱞᱟᱣ ᱞᱤᱱᱟᱹᱭ ᱦᱟᱱᱮ ᱠᱟᱹᱴᱤᱡ ᱧᱚᱜ ᱨᱮ ᱠᱟᱹᱴᱤᱢ ᱞᱤᱧ ᱪᱟᱞᱟᱣ ᱞᱮᱱᱟ, ᱡᱚᱠᱷᱚᱱ ᱫᱚ ᱯᱷᱟᱭᱤᱵᱽ ᱥᱮ ᱥᱤᱠᱥ ᱨᱤᱞᱤᱧ ᱯᱟᱲᱦᱟᱜ-ᱟ ᱥᱮ ᱛᱚᱠᱷᱚᱱᱞᱤᱧ ᱪᱟᱞᱟᱣ ᱞᱮᱱᱟ᱾
ᱟᱪᱪᱷᱟ᱾ ᱦᱳᱭᱛᱚ ᱟᱨ ᱤᱭᱟᱹ ᱟᱹᱵᱤᱱ ᱢᱟᱛᱚ ᱵᱤᱱ ᱞᱟᱹᱭᱮᱫ ᱫᱟ ᱟᱵᱮᱱ ᱪᱟᱞᱟᱣ ᱟᱠᱟᱱᱟ ᱛᱚᱠᱷᱚᱱ ᱫᱚ ᱫᱤᱥᱟᱹᱭ ᱜᱮᱭᱟᱵᱤᱱ ᱪᱮᱫ ᱦᱩᱭᱩᱜ ᱡᱮ ᱚᱸᱰᱮ ᱫᱚ ᱟᱥᱚᱞᱮ ᱯᱩᱡᱟᱹ ᱦᱩᱭᱩᱜᱼᱟ ᱥᱮ ᱡᱟᱦᱟᱸᱱᱟᱜ ᱢᱮᱞᱟ ᱠᱚᱜᱤ ᱦᱩᱭᱩᱜᱼᱟ?
ᱯᱩᱡᱟᱹ ᱯᱩᱡᱟᱹ ᱦᱩᱭᱩᱜ-ᱟ, ᱫᱚᱢ ᱦᱮᱸ ᱯᱩᱡᱟᱹ ᱜᱮ ᱦᱩᱭᱩᱜ-ᱟ ᱥᱩᱫᱷᱩ ᱞᱟᱦᱟ ᱫᱤᱱ ᱦᱩᱭᱩᱜ-ᱟ ᱯᱩᱡᱟᱹ ᱫᱚ ᱟᱨ ᱯᱚᱨᱚᱵᱽ ᱛᱟᱨᱯᱚᱨᱮᱨ ᱫᱤᱱ᱾
ᱟᱪᱪᱷᱟ ᱟᱪᱪᱷᱟ ᱟᱪᱪᱷᱟ᱾
ᱟᱫᱚ ᱡᱟᱦᱟᱸᱭ ᱥᱟᱺᱜᱤᱧ ᱥᱟᱺᱜᱤᱧ ᱠᱚᱨᱮᱱ ᱩᱱᱠᱩ ᱠᱚᱫᱚ ᱵᱟᱥ ᱠᱚᱛᱮ ᱠᱚ ᱦᱤᱡᱩᱜᱼᱟ ᱛᱚ ᱟᱫᱚ ᱩᱱᱠᱩ ᱫᱚ ᱦᱚᱭᱛᱚ ᱛᱮᱦᱮᱧ ᱯᱩᱡᱟᱹ ᱦᱩᱭᱩᱜ ᱠᱟᱱᱟ ᱟᱫᱚ ᱛᱮᱦᱮᱧ ᱟᱭᱩᱵ ᱨᱮᱠᱚ ᱦᱮᱡ ᱛᱟᱦᱮᱸᱱᱟ᱾
ᱟᱪᱪᱷᱟ᱾
ᱚᱸᱰᱮ ᱜᱮ ᱤᱥᱤᱱ ᱤᱥᱤᱱ ᱱᱟ ᱟᱠᱚ ᱡᱚᱢᱟᱠᱚ ᱟᱨ ᱟᱨ ᱵᱟᱝᱠᱷᱟᱱ ᱚᱱᱟ ᱠᱚᱫᱚ ᱦᱳᱴᱮᱞ ᱦᱚᱸ ᱠᱟᱱ ᱠᱚ ᱦᱳᱴᱮᱞ ᱨᱮᱦᱚᱸ ᱠᱚ ᱡᱚᱢ ᱜᱮᱭᱟ᱾
ᱟᱪᱪᱷᱟ ᱟᱨ ᱤᱭᱟᱹ ᱠᱚ ᱞᱟᱹᱭᱮᱫ ᱡᱟᱛᱨᱟ ᱡᱟᱦᱟᱸ ᱠᱚ ᱞᱟᱹᱭ ᱚᱱᱟ ᱦᱚᱸᱠᱚ ᱟᱸᱡᱚᱢ ᱠᱟᱫ ᱠᱚᱣᱟ ᱦᱩᱭᱩᱜ ᱦᱩᱭ ᱵᱟᱲᱟᱜ
ᱦᱮᱸ ᱦᱮᱸ ᱦᱮᱸ ᱡᱟᱛᱨᱟ ᱦᱩᱭᱩᱜ ᱜᱮᱭᱟ᱾
ᱦᱮᱸ
ᱟᱫᱚ ᱡᱟᱦᱟᱸ ᱡᱟᱦᱟᱸ ᱫᱤᱱᱟᱹᱢᱟᱱ ᱡᱟᱦᱟᱸ ᱯᱚᱨᱚᱵᱽ ᱮᱱᱮᱡ ᱦᱩᱭᱩᱜ-ᱟ ᱫᱤᱱᱟᱹᱢᱟᱱ ᱮᱱᱦᱤᱞᱳᱜ ᱜᱮ ᱦᱚᱲ ᱫᱚ ᱡᱟᱹᱥᱛᱤ ᱠᱚ ᱦᱚᱲᱚᱜᱼᱟ, ᱚᱱᱟ ᱥᱩᱨ ᱥᱩᱯᱩᱨ ᱠᱚᱨᱮᱱ ᱫᱚ ᱮᱱᱦᱤᱞᱚᱜ ᱜᱮᱠᱚ ᱪᱟᱞᱟᱜᱼᱟ᱾
ᱟᱪᱪᱷᱟ ᱟᱪᱪᱷᱟ᱾ ᱦᱩᱸ
ᱮᱠᱫᱚᱢ ᱦᱤᱡᱩᱜ ᱵᱮᱱ ᱛᱟᱦᱚᱞᱮ ᱧᱮᱞ ᱧᱮᱞ ᱧᱮᱞ ᱤᱫᱤ ᱵᱮᱤᱱ ᱯᱟᱴᱟᱵᱤᱱᱫᱷᱮ
ᱦᱳᱭ ᱧᱮᱞ, ᱧᱮᱞ ᱛᱚ ᱫᱚᱨᱠᱟᱨ ᱚᱱᱟ ᱠᱚᱫᱚ ᱧᱮᱞ ᱫᱚᱨᱠᱟᱨ ᱜᱮ ᱠᱟᱱᱟ᱾ ᱟᱞᱮ ᱫᱚ ᱠᱟᱹᱴᱤᱡ ᱩᱸ ᱪᱷᱟᱰᱟ ᱧᱚᱜ ᱜᱮᱭᱟᱞᱮ ᱛᱚ ᱟᱫᱚ ᱚᱱᱟᱛᱮ